ᱦᱟᱞᱳ
ᱦᱮᱸ ᱜᱚᱢᱠᱮ
ᱦᱮᱸ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱮᱠᱟᱞ ᱜᱮ ᱮᱠᱟᱞ ᱜᱮ ᱢᱟ ᱮᱠᱷᱟᱱ ᱟᱞᱟᱝᱟᱜ ᱥᱟᱛᱟᱢ ᱪᱮᱛᱟᱱ ᱨᱮᱜᱮ ᱞᱟᱝ ᱪᱟᱞᱟᱣ ᱞᱮᱱ ᱜᱮ
ᱟᱪᱷᱟ ᱡᱚᱵᱟᱠᱟ ᱫᱚ ᱦᱩᱭᱱᱟ ᱥᱮ ᱟᱣᱨᱤᱭᱟ
ᱦᱳᱭ ᱡᱚᱢ ᱵᱟᱲᱟ ᱠᱚ ᱦᱩᱭᱮᱱᱟ ᱟᱹᱰᱤ ᱜᱮ ᱥᱤᱛᱩᱝ ᱠᱟᱱᱟ ᱟᱫᱚ ᱢᱟ ᱟᱞᱟᱝ ᱵᱤᱥᱤ ᱵᱟᱞᱟᱝ ᱜᱟᱞᱢᱟᱜ ᱤᱭᱟᱹ ᱟᱞᱟᱝᱟᱜ ᱡᱟᱦᱟᱸ ᱥᱟᱛᱟᱢ ᱠᱟᱱᱟ ᱚᱱᱟ ᱥᱟᱛᱟᱢ ᱪᱮᱛᱟᱱ ᱨᱮ ᱞᱟᱝ ᱪᱟᱞᱟᱣ ᱞᱮᱱᱟ ᱪᱟᱞᱟᱣ ᱞᱮᱱᱜᱮ ᱥᱮ ᱪᱮᱫ
ᱦᱳᱭ ᱚᱱᱟ ᱪᱮᱛᱟᱱ ᱞᱟᱝ ᱪᱟᱞᱟᱣ ᱞᱮᱱᱟ ᱟᱪᱪᱷᱟ ᱢᱟ ᱛᱟᱦᱚᱞᱮ ᱯᱩᱭᱞᱩ ᱟᱢᱜᱮ ᱮᱛᱚᱦᱚᱵ ᱛᱟᱞᱟᱝ ᱢᱮ
ᱛᱮᱦᱮᱧᱟᱜ ᱡᱟᱦᱟᱸ ᱟᱞᱟᱝ ᱟᱜ ᱥᱟᱛᱟᱢ ᱱᱚᱣᱟ ᱫᱚ ᱦᱩᱭᱩᱜ ᱠᱟᱱᱟ ᱡᱚᱢ ᱫᱟᱬᱟᱱ ᱟᱨ ᱜᱷᱟᱨᱚᱸᱡᱽ ᱱᱚᱜᱼᱚ ᱱᱚᱣᱟ ᱯᱮᱭᱟ ᱡᱟᱦᱟᱸ ᱴᱚᱯᱤᱠ ᱱᱚᱣᱟ ᱨᱮᱜᱮ ᱠᱟᱹᱴᱤᱡ ᱞᱟᱝ ᱜᱟᱞᱢᱟᱨᱟᱜᱼᱟ ᱟᱫᱚ ᱯᱩᱭᱞᱩ ᱡᱟᱦᱟᱸ ᱜᱟᱞᱢᱟᱨᱟᱣ ᱚᱱᱟ ᱫᱚ ᱦᱩᱭᱩᱜ ᱠᱟᱱᱟ ᱡᱚᱢ ᱛᱚ ᱡᱚᱢ ᱧᱩ ᱢᱟ ᱠᱟᱹᱴᱤᱡ ᱞᱟᱹᱭ ᱛᱮᱞᱟᱝ ᱡᱚᱢ ᱧᱩ ᱵᱟᱲᱟ ᱠᱮᱫᱟᱢ ᱥᱮ ᱟᱣᱨᱤ
ᱦᱮᱸ ᱡᱚᱢ ᱧᱩ ᱵᱟᱲᱟ ᱜᱚᱫ ᱠᱟᱹᱫᱟᱹᱧ ᱤᱧᱦᱚᱸ ᱱᱟᱦᱟᱜ ᱱᱤᱛᱚᱜ ᱜᱮ ᱱᱟᱦᱟᱜ ᱦᱩᱭᱱᱟ
ᱦᱳᱭ ᱮᱠᱟᱞ ᱮᱠᱟᱞ ᱡᱚᱢ ᱧᱩ ᱨᱮᱱᱟᱜ ᱢᱟ ᱚᱠᱛᱚ ᱦᱚᱸ ᱦᱩᱭ ᱟᱠᱟᱱᱟ ᱛᱚ ᱴᱷᱤᱠ ᱜᱮᱭᱟ ᱟᱨ ᱡᱚᱢ ᱦᱚᱸ ᱞᱟᱹᱠᱛᱤ ᱞᱟᱹᱠᱛᱤ ᱠᱟᱱ ᱜᱮᱭᱟ ᱥᱚᱢᱚᱭ ᱦᱩᱭ ᱞᱮᱱ ᱠᱷᱟᱡ ᱫᱚ ᱢᱟ ᱟᱢᱦᱚᱸ ᱱᱚᱣᱟ ᱨᱮ ᱡᱟᱦᱟᱱᱟᱜ ᱞᱟᱹᱭ ᱛᱟᱞᱟᱝ ᱢᱮ ᱟᱨᱚ
ᱦᱳᱭ ᱡᱚᱢ ᱴᱟᱭᱤᱢ ᱨᱮ ᱡᱚᱢ ᱦᱩᱭ ᱞᱮᱱᱠᱷᱟᱱ ᱜᱮ ᱢᱟᱱᱮ ᱦᱚᱲᱢᱚ ᱠᱚ ᱵᱮᱥ ᱛᱟᱦᱮᱱᱟ ᱱᱟᱯᱟᱢ ᱛᱟᱦᱮᱱᱟ ᱵᱟᱠᱷᱟᱱ ᱥᱚᱢᱚᱭ ᱨᱮ ᱡᱩᱫᱤ ᱵᱟᱢ ᱡᱚᱢ ᱞᱮᱠᱷᱟᱱ ᱡᱚᱢᱟᱜ ᱠᱚ ᱮᱠᱷᱟᱱ ᱦᱚᱲᱢᱚ ᱨᱮ ᱡᱟᱦᱟᱱ ᱨᱳᱜᱽ ᱟᱡᱟᱨ ᱠᱚ ᱦᱩᱭ ᱫᱟᱲᱮᱭᱟᱜᱼᱟ ᱥᱮ ᱵᱟᱝ
ᱮᱠᱟᱞᱮ ᱮᱠᱟᱞᱮ ᱮᱠᱟᱞᱮ ᱚᱠᱛᱚ ᱚᱠᱛᱚ ᱡᱚᱢ ᱧᱩ ᱫᱚ ᱟᱹᱰᱤ ᱜᱮ ᱱᱤᱦᱟᱹᱛᱤ ᱞᱟᱹᱠᱛᱤ ᱠᱟᱱ ᱜᱮᱭᱟ ᱵᱟᱝᱠᱷᱟᱱ ᱫᱚ ᱦᱚᱲᱢᱚ ᱦᱚᱸ ᱟᱵᱚᱣᱟᱜ ᱞᱮᱵᱲᱮᱡᱚᱜ ᱛᱟᱵᱚᱱᱟ ᱥᱮ ᱫᱩᱨᱵᱚᱞᱚᱜ ᱛᱟᱵᱚᱱᱟ ᱢᱮᱱᱠᱷᱟᱱ ᱫᱩᱨᱵᱚᱞ ᱥᱮ ᱞᱮᱫᱵᱲᱮᱡ ᱞᱮᱱᱠᱷᱟᱱ ᱫᱚ ᱵᱟᱵᱚᱱ ᱠᱟᱹᱢᱤ ᱠᱮᱭᱟ ᱥᱮ ᱡᱟᱦᱟᱱᱟᱜ ᱟᱵᱚᱣᱟᱜ ᱢᱚᱱᱮᱨᱮ ᱵᱟᱝ ᱞᱟᱜᱟᱜᱼᱟ ᱡᱟᱦᱟᱱᱟᱜ ᱠᱟᱹᱢᱤ ᱨᱮᱭᱟᱜ ᱫᱟᱲᱟᱱ ᱨᱮᱭᱟᱜ ᱡᱟᱦᱟᱱᱟᱜ ᱞᱮᱠᱟᱱᱟᱜ ᱤᱭᱟᱹ ᱨᱮᱱᱟᱜ ᱜᱮ ᱛᱚ ᱱᱚᱣᱠᱟ ᱞᱮᱠᱟᱛᱮ ᱡᱚᱢ ᱫᱚ ᱟᱹᱰᱤᱜᱮ ᱞᱟᱹᱠᱛᱤ ᱠᱟᱱ ᱜᱮᱭᱟ ᱟᱨ ᱟᱨ ᱛᱤᱱ ᱫᱷᱟᱣ ᱡᱚᱢ ᱵᱟᱲᱟᱭ ᱛᱟᱦᱮᱱᱟ ᱚᱱᱠᱟ ᱡᱚᱢ
ᱚᱱᱠᱟ ᱫᱚ ᱤᱧᱫᱚ ᱥᱮᱛᱟᱜ ᱤᱧ ᱡᱚᱢᱟ ᱚᱱᱠᱟ ᱫᱚ ᱴᱟᱭᱤᱢ ᱫᱚ ᱦᱩᱭᱩᱜ ᱠᱟᱱᱟ ᱟᱴᱴᱟ ᱠᱷᱟᱱ ᱡᱚᱢᱤᱧ ᱡᱚᱢᱤᱧ ᱮᱦᱚᱵᱟ ᱛᱚᱞᱚᱵᱽ ᱠᱤᱭᱟᱹ ᱦᱤᱸᱥᱟᱹᱵ ᱤᱧᱟᱹᱜ ᱨᱩᱴᱤᱱ ᱢᱮᱱᱟᱜ ᱛᱤᱧᱟᱹ ᱚᱱᱟ ᱚᱱᱟ ᱠᱟᱛᱮᱫ ᱦᱟᱜ ᱟᱨ ᱛᱤᱠᱤᱱ ᱵᱮᱲᱟ ᱥᱮᱫ ᱫᱷᱟᱣ ᱡᱚᱢ ᱦᱩᱭᱩᱜᱼᱟ ᱫᱩᱴᱟ ᱫᱩᱴᱟ ᱢᱟᱲᱟᱝ ᱨᱮᱜᱮ ᱦᱟᱸᱟᱜ ᱦᱮᱸ ᱥᱮ ᱩᱱ ᱡᱚᱠᱷᱚᱡ ᱤᱧ ᱡᱚᱢ ᱢᱟ ᱞᱮᱠᱟᱛᱮ ᱟᱨᱟᱜ ᱦᱟᱱᱮ ᱥᱤᱸᱜᱟᱹᱲ ᱩᱛᱟᱹᱨᱤᱧ ᱡᱚᱢᱟ ᱩᱱ ᱡᱚᱠᱷᱚᱡ ᱦᱟᱜ ᱟᱫᱚ ᱥᱮᱛᱟᱜ ᱵᱮᱲᱟ ᱫᱚ ᱱᱟᱦᱟᱜ ᱫᱟᱜ ᱢᱟᱹᱰᱤ ᱜᱮᱦᱟᱜ ᱡᱚᱢ ᱦᱩᱭᱩᱜᱼᱟ ᱢᱟᱲᱟᱝ ᱦᱤᱞᱳ ᱜᱟᱜ ᱛᱟᱦᱮᱸᱱ ᱠᱷᱟᱱ ᱚᱱᱟᱜᱮ ᱡᱚᱢ ᱦᱩᱭᱩᱜᱼᱟ ᱟᱨ ᱛᱤᱠᱤᱱ ᱵᱮᱲᱟ ᱫᱚ ᱱᱟᱦᱟᱜ ᱚᱱᱠᱟ ᱚᱱᱟ ᱦᱚᱸ ᱫᱟᱜ ᱢᱟᱹᱰᱤ ᱜᱮ ᱱᱟᱦᱟᱜ, ᱱᱮᱛᱟᱨ ᱢᱟᱜ ᱫᱚᱢᱮ ᱥᱤᱛᱩᱝ ᱮᱭᱟᱭ ᱥᱮ ᱮᱱᱠᱷᱟᱱ ᱞᱚᱞᱚᱜᱮ ᱛᱟᱦᱮᱱ ᱠᱷᱟᱱᱡ ᱟᱹᱰᱤ ᱡᱚᱢᱨᱮ ᱟᱹᱰᱤ ᱠᱚᱥᱴᱚ ᱵᱩᱪᱷᱩᱜᱼᱟ, ᱟᱨ ᱥᱤᱸᱜᱟᱹᱲ ᱵᱮᱲᱟ ᱫᱚ ᱦᱟᱸᱜᱼᱼ ᱫᱟᱜ, ᱫᱟᱜ ᱮ ᱨᱚᱦᱚᱲ ᱫᱟᱜᱟ ᱜᱮ ᱦᱟᱸᱜ ᱡᱚᱢ ᱦᱩᱭᱩᱜ ᱠᱟᱱᱟ ᱾ ᱦᱮᱸ ᱥᱮ ᱦᱳᱭ ᱟᱫᱚ ᱟᱯᱮ ᱚᱱᱛᱮ ᱪᱮᱫ ᱞᱮᱠᱟ ᱠᱚ ᱡᱚᱢᱟ
ᱦᱳᱭ ᱟᱞᱮ ᱱᱚᱸᱰᱮ ᱦᱚᱸ ᱱᱚᱝᱠᱟ ᱫᱚ ᱤᱧ ᱦᱚᱸ ᱱᱚᱝᱠᱟ ᱯᱮ ᱵᱮᱲᱟᱜᱤᱧ ᱡᱚᱢ ᱛᱟᱸᱦᱮᱱᱟ ᱥᱮᱛᱟᱜ ᱨᱮ ᱱᱚᱝᱠᱟ ᱵᱤᱨᱤᱫᱼᱼ ᱛᱷᱚᱲᱟ ᱠᱟᱛᱮᱫ ᱱᱚᱝᱠᱟᱼᱼ ᱪᱟ ᱱᱟᱥᱛᱟ ᱦᱩᱭᱩᱜ ᱛᱟᱦᱮᱱᱟ, ᱟᱨ ᱤᱱᱟᱹ ᱛᱟᱭᱚᱢ ᱫᱟᱠᱟ ᱠᱚ ᱦᱩᱭᱩᱜ ᱛᱟᱦᱮᱱᱟ, ᱱᱤᱛᱚᱜ ᱫᱚ ᱡᱟᱦᱟᱸ ᱥᱤᱛᱩᱝ ᱪᱟᱹᱞᱩᱜ ᱠᱟᱱᱟ ᱛᱚ ᱟᱹᱰᱤᱜᱮ ᱟᱭᱤᱥᱼᱼ ᱛᱩᱝ ᱮᱼᱟ, ᱛᱚ ᱥᱤᱛᱩᱝ ᱦᱚᱛᱮᱡ ᱛᱮ ᱱᱚᱝᱠᱟ ᱡᱟᱦᱟᱸ ᱞᱮᱠᱟᱢ ᱞᱟᱹᱭᱟ ᱫᱟᱜ ᱢᱟᱹᱲᱤ ᱚᱱᱠᱟ ᱤᱧᱚᱸ ᱞᱳᱞᱳ ᱫᱟᱜ ᱢᱟᱹᱲᱤ ᱜᱤᱧ ᱡᱚᱢ ᱛᱮᱦᱮᱸᱱᱟ, ᱟᱨ ᱤᱱᱟᱹ ᱛᱟᱭᱚᱢ ᱛᱤᱠᱤᱱ ᱱᱚᱝᱠᱟ ᱯᱟᱭᱨᱟ ᱥᱟᱯᱟ ᱵᱟᱲᱟ ᱠᱟᱛ- ᱛᱮ ᱢᱤᱫ ᱫᱷᱟᱣ ᱡᱚᱢ ᱦᱳᱭᱳᱜ ᱛᱮᱦᱮᱸᱱᱟ ᱟᱨ ᱚᱱᱟ ᱛᱟᱭᱚᱢ ᱢᱤᱫ ᱟᱵᱚ ᱡᱟᱦᱟᱸ ᱟᱹᱭᱩᱵ ᱡᱟᱦᱟᱸ ᱠᱤᱫᱩᱵ ᱵᱚᱱ ᱢᱮᱛᱟᱜᱼᱟ, ᱚᱱᱟ ᱠᱤᱫᱩᱜ, ᱱᱚᱜᱼᱚ ᱱᱚᱝᱠᱟ ᱯᱮ ᱵᱮᱲᱟ ᱜᱮ ᱡᱚᱢ ᱦᱩᱭᱩᱜ᱾ ᱠᱟᱱᱟ ᱛᱮᱦᱮᱱᱟ, ᱦᱮᱸ ᱱᱚᱜᱼᱚ ᱱᱚᱝᱠᱟ᱾
ᱦᱳᱭ ᱢᱟᱱᱮ ᱡᱚᱢ ᱫᱚ ᱮ ᱴᱟᱹᱭᱤᱢ ᱨᱮᱜᱮ ᱡᱚᱢ ᱞᱮᱠᱷᱟᱱ ᱴᱷᱤᱠ ᱧᱚᱜ, ᱵᱩᱡᱷᱟᱹᱜᱼᱟ ᱟᱨ ᱦᱚᱲᱢᱚ ᱞᱟᱹᱜᱤᱫ ᱛᱮᱦᱚᱸ ᱱᱟᱯᱟᱭᱟ᱾
ᱮᱦᱚᱭ, ᱮᱠᱟᱞ ᱮᱠᱟᱞ ᱟᱨ ᱡᱟᱦᱟᱸᱭ ᱠᱟᱹᱢᱤ ᱡᱟᱦᱟᱸᱭ ᱠᱟᱹᱢᱤ ᱦᱚᱲ ᱥᱮ ᱱᱚᱝᱠᱟ ᱡᱩᱫᱤ ᱡᱟᱦᱟᱸᱱᱟᱢ ᱠᱟᱹᱢᱤ ᱜᱮᱭᱟ ᱛᱚ ᱯᱮ ᱫᱷᱟᱣ ᱡᱚᱢ ᱫᱚ ᱞᱟᱹᱠᱛᱤ ᱠᱟᱱ ᱜᱮᱭᱟ, ᱤᱱᱟᱹᱠᱷᱟᱱ ᱫᱚ ᱦᱚᱲᱢᱚ ᱨᱮᱦᱚᱸ ᱵᱟᱝ ᱴᱟᱱᱚᱜᱼᱟ ᱟᱨ ᱴᱷᱤᱠ ᱴᱷᱟᱠ ᱢᱮᱱᱮᱡᱚᱜᱼᱟ ᱟᱨ ᱡᱩᱫᱤ ᱢᱤᱫ ᱫᱷᱟᱣ ᱵᱟᱨ ᱫᱷᱟᱣ ᱮᱢ ᱡᱚᱢᱟ ᱮᱱᱠᱷᱟ- ᱠᱷᱟᱱ ᱫᱚ ᱟᱨᱡ ᱰᱷᱤᱨ ᱧᱚᱜ ᱮᱢ ᱠᱟᱹᱢᱤᱭᱟ, ᱮᱠᱷᱟᱱ ᱮᱱᱠᱷᱟᱱ ᱫᱚ ᱦᱚᱲᱢᱚᱭ ᱠᱷᱩᱛᱤᱭᱟ ᱟᱨ ᱯᱮ ᱫᱷᱟᱣ ᱜᱮᱢ ᱡᱚᱢ ᱠᱷᱟᱱ ᱫᱚ ᱦᱚᱲᱢᱚ ᱨᱮᱦᱚᱸ ᱢᱤᱫᱴᱮᱡ ᱡᱚᱢ ᱨᱮᱭᱟᱜ ᱨᱮᱸᱜᱮᱡ ᱵᱟᱝ ᱵᱩᱡᱷᱟᱹᱜᱼᱟ ᱡᱟᱦᱟᱸ ᱱᱟᱢ ᱠᱟᱹᱢᱤ ᱨᱮᱦᱚᱸ ᱱᱚᱜᱼᱚ ᱱᱚᱝᱠᱟ?
ᱦᱳᱭ ᱦᱳᱭ ᱡᱚᱢ ᱨᱮᱜᱮ ᱫᱟᱲᱮ ᱫᱚ ᱟᱵᱚ ᱥᱟᱱᱛᱟᱲ ᱦᱚᱲ ᱨᱮᱫᱚ ᱚᱸ ᱡᱚᱢ ᱨᱮᱜᱮ ᱫᱟᱲᱮ ᱛᱟᱵᱚᱱ, ᱟᱨ ᱟᱵᱚ ᱢᱟ ᱱᱷᱟᱸᱜ ᱢᱟᱱᱮ ᱠᱷᱟᱴᱟᱜ ᱦᱚᱲ ᱠᱟᱱᱟ ᱵᱚᱱ, ᱜᱮ ᱫᱩᱵ ᱫᱩᱵ ᱤᱧ ᱡᱚᱢᱟ ᱩᱸ- ᱠᱟ ᱢᱟ ᱵᱟᱝ ᱟ, ᱟᱵᱚ ᱫᱚ ᱠᱷᱟᱴᱟᱣ ᱮᱱᱟᱝ ᱜᱮ ᱡᱚᱢ ᱵᱚᱱ ᱧᱟᱢᱟ, ᱵᱟᱠᱷᱟᱱ ᱫᱚ ᱵᱟᱵᱚᱱ ᱧᱟᱢᱟ, ᱚᱸᱠᱟ ᱚᱸᱠᱟ ᱦᱚᱸ ᱢᱮᱱᱟᱜ ᱵᱚᱱᱟ ᱟᱨ ᱦᱩᱭ ᱫᱟᱲᱮᱜᱼᱟ ᱢᱤᱫ ᱫᱷᱟᱣ ᱠᱟᱹᱴᱤᱡ ᱱᱟᱦᱜ ᱵᱚᱱ ᱮᱸ ᱵᱮᱥ ᱵᱟᱲᱟ ᱢᱚᱛᱞᱚᱵᱽ ᱠᱤ? ᱩᱱᱚᱛᱤ ᱠᱟᱜ ᱠᱷᱟᱱ ᱫᱚ ᱠᱟᱹᱴᱤᱡ ᱱᱟᱜ ᱵᱚᱱ ᱟᱫᱷᱮᱠ ᱦᱚᱲ ᱨᱮᱱᱟᱜ ᱵᱚᱱ ᱫᱩᱲᱩᱵ ᱛᱮᱜᱮ ᱵᱚᱱ ᱡᱚᱢᱮᱜᱼᱟ ᱦᱮᱸ ᱥᱮ ᱟᱨ ᱟᱵᱚ ᱱᱚᱝᱠᱟᱱ ᱱᱚᱝᱠᱟᱱ ᱦᱚᱲ ᱟᱹᱛᱩ ᱴᱚᱞᱟ ᱫᱤᱦᱟᱹᱛᱤ ᱨᱮᱱ ᱦᱚᱲ ᱫᱚ ᱢᱟᱱᱮ ᱩᱱᱤ ᱫᱚ ᱠᱟᱹᱢᱤ ᱮᱱᱟᱝ ᱜᱮ ᱡᱚᱢᱮ ᱧᱟᱢᱟ ᱟᱨ ᱚᱲᱟᱜ ᱨᱮ ᱡᱩᱫᱤ ᱵᱟᱭ ᱡᱚᱢᱟ ᱚᱲᱟᱜ ᱨᱮ ᱡᱩᱫᱤ ᱡᱚᱢᱟᱜ ᱵᱟᱹᱱᱩᱜ ᱠᱷᱟᱱ ᱩᱱᱤ ᱦᱟᱸᱜ ᱠᱟᱹᱢᱤ ᱦᱚ ᱮᱴᱟᱜ ᱥᱮ ᱵᱟᱭ ᱪᱟᱞᱟᱣ ᱫᱟᱲᱮᱭᱟᱜ ᱠᱟᱱᱟ ᱚᱱᱟ ᱢᱟᱲᱟᱝ ᱤᱭᱟᱹ ᱚᱲᱟᱜ ᱨᱮᱱᱟᱜ ᱡᱚᱢ ᱞᱟᱹᱜᱤᱫ ᱡᱟᱦᱟᱸ ᱡᱩᱴᱟᱹᱣ ᱠᱮᱜᱼᱟ ᱤᱱᱟᱹ ᱠᱟᱛᱮ ᱦᱟᱸᱜ ᱢᱟᱥ
ᱮᱠᱟᱞ ᱮᱠᱟᱞ ᱟᱹᱰᱤ ᱥᱟᱹᱨᱤ ᱠᱟᱛᱷᱟᱢ ᱞᱟᱹᱭ ᱠᱟᱜᱼᱟ ᱡᱚᱢ ᱛᱮᱜᱮ ᱫᱟᱲᱮ ᱫᱚ ᱪᱮᱫ ᱞᱮᱠᱟᱢ ᱡᱚᱢᱟ ᱚᱱᱠᱟ ᱜᱮ ᱫᱟᱲᱮ ᱟᱨ ᱱᱚᱝᱠᱟ ᱵᱷᱤᱱᱟᱹ ᱨᱚᱠᱚᱢ ᱡᱚᱢᱧᱩ ᱩᱣᱟᱜ ᱦᱚᱸ ᱛᱟᱦᱮᱱ ᱜᱮᱭᱟ ᱟᱢ ᱪᱮᱫ ᱞᱮᱠᱟᱱᱟᱜ ᱮᱢ ᱡᱚᱢᱮᱜᱼᱟ ᱱᱚᱜᱼᱚᱭ ᱡᱮᱢᱚᱱ ᱫᱟᱜ ᱢᱟᱲᱤᱱ ᱱᱤᱛᱚᱜ ᱡᱚᱢ ᱫᱚ ᱟᱹᱰᱤ ᱵᱮᱥ ᱜᱮᱭᱟ ᱟᱨ ᱫᱟᱜ ᱢᱟᱹᱲᱤ ᱵᱟᱝ ᱡᱚᱢ ᱠᱟᱛᱮᱫ ᱡᱩᱫᱤ ᱯᱷᱟᱥ ᱯᱷᱩᱰ ᱜᱮᱢ ᱡᱚᱢᱟ ᱮᱱᱠ ᱮᱱᱠᱷᱟᱱ ᱫᱚ ᱦᱚᱲᱢᱚ ᱨᱮ ᱵᱟᱝ ᱞᱟᱜᱟᱜᱼᱟ ᱟᱱᱟ ᱡᱟᱦᱟᱸ ᱠᱚ ᱢᱮᱛᱟᱜᱼᱟ ᱦᱚᱲᱢᱚ ᱚᱱᱮ ᱚᱱᱠᱟᱱᱟᱜ ᱛᱮᱭᱟᱨᱚᱜᱼᱟ ᱟᱨ ᱡᱩᱫᱤ ᱫᱟᱜ ᱢᱟᱬᱤ ᱫᱟᱠᱟ ᱫᱟᱠᱟᱢ ᱡᱚᱢ ᱤᱫᱤᱭ ᱜᱮᱭᱟ ᱢᱚᱡᱽ ᱜᱮ ᱛᱟᱦᱚᱞᱮ ᱠᱷᱟᱡ ᱫᱚ ᱦᱚᱲᱢᱚ ᱨᱮ ᱞᱟᱜᱟᱜᱼᱟ ᱚᱱᱟ ᱫᱚ ᱢᱤᱫᱴᱮᱱ ᱠᱟᱨᱵᱳᱦᱟᱭᱰᱨᱮᱴ ᱡᱟᱦᱟᱸ ᱢᱮᱱᱟᱜᱼᱟ ᱚᱱᱟ ᱵᱷᱟᱹᱜᱮ ᱧᱚᱜ ᱛᱟᱦᱮᱱᱟ ᱚᱱᱟ ᱫᱟᱠᱟ ᱠᱚᱨᱮ ᱫᱚ ᱛᱚ ᱱᱚᱜᱼᱚ ᱱᱚᱝᱠᱟ ᱢᱤᱫᱴᱮᱱ ᱡᱚᱢ ᱧᱩ ᱦᱚᱸ ᱵᱷᱟᱜᱮᱭᱟᱜ ᱡᱚᱢ ᱧᱩ ᱦᱚᱸ ᱞᱟᱹᱠᱛᱤ ᱠᱟᱱ ᱜᱮᱭᱟ ᱥᱟᱶ ᱥᱟᱶᱛᱮ ᱡᱟᱦᱟᱸ ᱟᱸ ᱯᱷᱚᱞ ᱰᱚᱞ ᱱᱚᱣᱟ ᱠᱚᱦᱚᱸ ᱢᱟᱡᱷᱮ ᱥᱟᱡᱷᱮ ᱡᱚᱢ ᱞᱟᱹᱠᱛᱤ ᱠᱟᱱ ᱜᱮᱭᱟ ᱮᱱᱮ ᱠᱷᱟᱱ ᱫᱚ ᱦᱚᱲᱢᱚ ᱨᱮ ᱡᱟᱦᱟ ᱱᱟᱜ ᱢᱤᱱᱟᱨᱮᱞᱥ ᱠᱚ ᱠᱚᱢ ᱞᱮᱱᱠᱷᱟᱱ ᱫᱚ ᱚᱱᱟᱛᱮ ᱡᱚᱢᱼ ᱧᱩ ᱠᱟᱛᱮᱫ ᱢᱮᱱᱮᱡᱚᱜᱼᱟ ᱢᱮᱠᱟᱯᱚᱜᱼᱟ ᱱᱚᱜᱼᱚ ᱱᱚᱝᱠᱟ
ᱦᱳᱭ ᱟᱯᱮ ᱚᱱ ᱛᱮ ᱫᱚ ᱪᱮᱫ ᱠᱚᱯᱮ ᱡᱚᱢᱟ ᱚᱱᱟ ᱩᱛᱩ ᱩᱛᱩ ᱡᱤᱱᱤᱥ ᱜᱤ ᱡᱮᱢᱚᱱ ᱦᱩᱭᱩᱜ ᱠᱟᱱᱟ ᱟᱹᱞᱩ ᱦᱩᱭᱱᱟ ᱵᱮᱸᱜᱟᱲ ᱦᱩᱭᱱᱟ ᱥᱮ ᱱᱚᱛᱮ ᱦᱩᱭᱱᱟ ᱱᱤᱛᱚᱜ ᱢᱟᱱᱟᱜ ᱠᱟᱲᱮ ᱵᱮᱱᱟᱜ ᱠᱟᱱᱟ ᱱᱟᱜ ᱢᱟᱛᱚᱢ ᱟᱱᱟᱜ ᱡᱟᱦᱟᱱᱟᱜ ᱡᱚ ᱚᱱᱟ ᱨᱮᱱᱟᱜ ᱦᱩᱭᱩᱜ ᱠᱟᱱᱟ ᱩᱞ ᱦᱩᱭᱱᱟ ᱩᱞ ᱨᱮᱱᱟᱜ ᱡᱟ ᱟᱹᱱᱥᱤᱛᱟᱹᱛ ᱥᱮ ᱚᱱᱟ ᱯᱩᱨᱟᱹ ᱜᱚᱴᱟ ᱨᱮᱱᱟᱜ ᱜᱮ
ᱮᱠᱟᱞ ᱮᱠᱟᱞ ᱱᱚᱜᱚ ᱱᱚᱛᱮ ᱫᱚ ᱡᱮᱢᱚᱱ ᱩᱞ ᱠᱚᱦᱚᱸ ᱢᱮᱱᱟᱜ ᱜᱮᱭᱟ ᱱᱤᱛᱚᱜ ᱫᱚ ᱩᱞ ᱟᱹᱣᱨᱤ ᱵᱤᱞᱤᱜᱼᱟ ᱢᱮᱱᱠᱷᱟᱱ ᱫᱚ ᱟᱹᱰᱤᱜᱮ ᱜᱟᱫᱟᱨ ᱠᱟᱱᱟ ᱢᱟᱱᱮ ᱡᱚᱢ ᱫᱚ ᱠᱩᱞᱟᱹᱜᱼᱟ ᱟᱹᱴᱷᱤᱣ ᱟᱠᱟᱱᱟ ᱛᱚ ᱱᱚᱜᱼ ᱚᱱ ᱠᱟ ᱩᱞ ᱠᱚᱦᱚᱸ ᱞᱮ ᱡᱚᱢ ᱵᱟᱲᱟᱭᱮᱛ ᱛᱟᱦᱮᱱ ᱜᱮᱭᱟ ᱟᱨ ᱱᱤᱛ ᱫᱚ ᱜᱚᱨᱚᱢ ᱫᱤᱱ ᱪᱟᱹᱞᱩᱜ ᱠᱟᱱᱟ ᱛᱚ ᱟᱞᱮᱥᱮᱫ ᱫᱚ ᱟᱹᱰᱤ ᱟᱭᱢᱟ ᱛᱟᱞᱮ ᱫᱟᱨᱮ ᱢᱮᱱᱟᱜᱼᱟ ᱛᱟᱞᱮ ᱫᱟᱨᱮ ᱱᱤᱛᱚᱜ ᱫᱚ ᱛᱟᱞᱮ ᱟᱹᱰᱤ ᱢᱚᱡᱽ ᱞᱟᱹᱴᱩ ᱟᱠᱟᱱᱟ ᱢᱟᱱᱮ ᱜᱟᱵᱮᱣ ᱟᱠᱟᱱᱟ ᱟᱹᱰᱤ ᱢᱚᱡᱽ ᱚᱱᱟ ᱟᱹᱰᱤ ᱢᱟᱱᱮ ᱥᱤᱛᱩᱝ ᱫᱤᱱ ᱫᱚ ᱟᱞᱮ ᱫᱚᱞᱮ ᱪᱟᱞᱟᱜ ᱜᱮᱭᱟ ᱢᱟᱡᱮ ᱢᱟᱡᱮ ᱜᱟᱛᱮ ᱠᱚ ᱥᱟᱛᱮᱜ ᱚᱱᱟ ᱡᱚ ᱛᱟᱞᱮ ᱡᱚᱢ ᱛᱚ ᱚᱱᱠᱟ ᱛᱟᱞᱮ ᱡᱚᱢ ᱦᱩᱭᱩᱜ ᱛᱟᱦᱮᱱ ᱜᱮᱭᱟ ᱟᱨ ᱱᱤᱛᱚᱜ ᱱᱚᱜ ᱚᱝᱠᱟ ᱠᱷᱤᱡᱩᱨ ᱦᱟᱸᱜ ᱵᱤᱞᱤ ᱠᱷᱤᱡᱩᱨ ᱵᱤᱞᱤᱜ ᱞᱟᱹᱜᱤᱫᱚᱜ ᱠᱟᱱᱟ ᱦᱟᱸᱜ ᱟᱹᱨᱤ ᱠᱚ ᱵᱤᱞᱤᱜᱼᱟ ᱱᱮᱜ ᱮ ᱠᱟᱱᱰᱤ ᱮᱦᱚᱵᱚᱜ ᱠᱟᱱᱟ ᱛᱚ ᱠᱷᱤᱡᱩᱨ ᱦᱟᱸᱜ ᱠᱤᱪᱷᱩ ᱫᱤᱱ ᱯᱚᱨ ᱠᱚ ᱵᱤᱞᱤᱜᱼᱟ ᱚᱱᱟ ᱠᱷᱤᱡᱩᱨ ᱠᱚᱦᱚᱸ ᱞᱮ ᱡᱚᱢ ᱛᱟᱦᱮᱱ ᱜᱮᱭᱟ ᱟᱨ ᱱᱚᱛᱮᱱ ᱠᱚ ᱢᱤᱫ ᱨᱚᱠᱚᱢ ᱠᱚ ᱧᱟᱢᱚᱜᱼᱟ ᱡᱟᱦᱟᱸ ᱠᱚ ᱢᱮᱛᱟᱜ ᱠᱚᱣᱟ ᱠᱩᱲᱤᱫ ᱨᱟᱢᱟ ᱠᱩᱲᱤᱫ ᱨᱟᱢᱟ ᱦᱚᱸ ᱠᱟᱹᱴᱤᱡ ᱠᱟᱹᱴᱤᱡ ᱠᱚ ᱚᱱᱟ ᱵᱤᱞᱜ ᱟᱠᱚ ᱟᱨᱟᱜ ᱟᱨᱟᱜ ᱛᱚ ᱢᱚᱡᱽ ᱜᱮᱠᱚ ᱥᱤᱵᱤᱞᱟ ᱦᱮᱲᱮᱢ ᱦᱮᱲᱮᱢ ᱩᱱᱠᱩ ᱦᱚᱸᱞᱮ ᱡᱚᱢ ᱠᱚ ᱛᱟᱦᱮᱱ ᱜᱮᱭᱟ ᱱᱚᱣᱟ ᱠᱚ ᱡᱤᱱᱤᱥ ᱟᱞᱮᱥᱮᱫ ᱫᱚ ᱱᱚᱣᱟ ᱡᱚᱢᱼ ᱧᱩ ᱧᱟᱢᱚᱜ ᱛᱟᱦᱮᱱ ᱜᱮᱭᱟ ᱟᱨ ᱟᱯᱮᱥᱮᱫ ᱫᱚ ᱪᱮᱫ ᱠᱚ ᱧᱟᱢᱚᱜᱼᱟ?
ᱦᱮᱸ ᱟᱞᱮ ᱥᱮᱫ ᱱᱤᱦᱟᱜ ᱫᱚ ᱱᱟᱜ ᱦᱳᱭ ᱩᱞ ᱠᱚ ᱧᱟᱢ ᱵᱟᱲᱟᱜ ᱠᱟᱱ ᱜᱮᱭᱟ ᱱᱟᱜ ᱦᱮᱸᱥᱮ ᱟᱨ ᱛᱟᱞᱮ ᱦᱚᱸᱞᱮ ᱵᱷᱟᱹᱛᱤᱜ ᱠᱟᱱ ᱜᱮᱭᱟ ᱦᱟᱱᱟᱜ ᱱᱤᱛᱚᱜ ᱢᱟᱱᱟᱦᱟᱜ ᱚᱱᱟ ᱥᱤᱡᱤᱱ ᱠᱟᱱᱟ ᱥᱮ ᱢᱮᱱᱟᱜᱼᱟ ᱮᱸ ᱠᱷᱤᱡᱩᱨ ᱦᱚᱸᱱᱟᱜ ᱢᱮᱱᱟᱜ ᱜᱮᱭᱟ ᱠᱩᱫ ᱦᱚᱸᱱᱟᱜ ᱡᱚᱜ ᱠᱟᱱ ᱜᱮᱭᱟ ᱟᱨ ᱦᱮᱛᱚᱜ ᱫᱚ ᱦᱟᱸᱜ ᱡᱟᱹᱥᱛᱤ ᱠᱟᱭ ᱛᱮᱫᱚᱜ ᱱᱤᱛᱚᱜ ᱫᱚ ᱟᱞᱮ ᱫᱚ ᱱᱟᱦᱟᱸᱜ ᱱᱚᱜᱼᱚᱭ ᱟᱛᱳ ᱴᱚᱞᱟ ᱨᱮᱢ ᱛᱟᱦᱮᱱ ᱠᱷᱟᱱ ᱫᱚ ᱛᱟᱞᱮ ᱵᱷᱟᱹᱛᱤ ᱫᱚᱢ ᱪᱟᱞᱟᱜ ᱠᱟᱱ ᱜᱮᱭᱟ ᱟᱨ ᱡᱚᱴᱟᱣ ᱞᱮᱱᱠᱷᱟᱱᱮᱢ ᱦᱚᱲᱮᱢ ᱪᱟᱞᱟᱜ ᱠᱟᱱ ᱜᱮᱭᱟ ᱡᱚᱢ ᱠᱷᱟᱱᱮᱢ ᱢᱟᱱᱮ ᱜᱟᱛᱮᱢ ᱡᱚᱴᱟᱣ ᱞᱮᱱᱠᱷᱟᱱᱮᱢ ᱪᱟᱞᱟᱜ ᱠᱟᱱᱟ ᱦᱮᱸ ᱥᱮ ᱟᱨ ᱟᱞᱮ ᱱᱚᱛᱮ ᱡᱚᱢᱠᱚᱣᱟᱫᱮᱠᱚ ᱟᱨ ᱦᱚᱲ ᱛᱮᱠᱚ ᱡᱚᱢ ᱠᱷᱟᱱ ᱩᱱᱠᱩ ᱟᱨ ᱦᱮᱡ ᱟᱛᱮᱜ ᱟᱨᱚ ᱤᱭᱟᱹ ᱠᱦᱟᱞᱟᱜ ᱛᱟᱠᱚ ᱯᱷᱩᱲᱩᱜ ᱛᱟᱠᱚ ᱡᱤᱠᱟᱹᱜ ᱛᱟᱠᱚᱣᱟ ᱚᱱᱟ ᱰᱷᱮᱨ ᱡᱚᱢ ᱦᱚᱸ ᱵᱟᱝ ᱴᱷᱤᱠᱟᱱ ᱛᱟᱞᱮ
ᱮᱠᱟᱞ ᱮᱠᱟᱞ ᱮᱠᱟᱞ ᱵᱤᱥᱤ ᱡᱚᱢ ᱦᱚᱸ ᱢᱟᱱᱮ ᱵᱟᱭ ᱥᱩᱴ ᱠᱷᱟᱱ ᱫᱚ ᱵᱟᱝ ᱵᱷᱟᱜᱮᱭᱟ ᱪᱮᱫᱟᱜ ᱥᱮ ᱦᱚᱲᱢᱚ ᱵᱟᱹᱲᱤᱡᱚᱜᱼᱟ ᱚᱱᱠᱟ ᱞᱟᱡ ᱠᱚ ᱵᱟᱹᱲᱤᱡᱚᱜᱼᱟ ᱱᱤᱛᱚᱜ ᱫᱚᱢᱮ ᱜᱚᱨᱚᱢ ᱪᱟᱞᱩᱜ ᱠᱟᱱᱟ ᱚᱱᱟ‌ ᱥᱮ‌ ᱱᱚᱜᱼᱚ ᱱᱚᱝᱠᱟ ᱚ ᱤᱱᱟᱹᱠᱷᱟᱱ ᱢᱟ ᱟᱨ ᱚᱱᱟ ᱛᱚᱥᱟᱨ ᱡᱟᱦᱟᱸ ᱜᱟᱞᱢᱟᱨᱟᱣ ᱚᱱᱟ ᱠᱟᱹᱴᱤᱡ ᱫᱟᱬᱟᱱ ᱱᱤᱭᱮ ᱞᱟᱝ ᱨᱚᱯᱚᱲ ᱞᱮᱜᱮ ᱚᱱᱟ ᱟᱢ ᱚᱠᱟ ᱚᱠᱟ ᱠᱚᱨᱮ ᱫᱟᱬᱟᱱ ᱠᱚᱢ ᱪᱟᱞᱟᱣ ᱵᱟᱲᱟᱣ ᱠᱟᱱᱟ ᱥᱮᱢ ᱫᱟᱬᱟᱱ ᱜᱮᱭᱟ ᱥᱮ ᱵᱟᱝ ᱱᱚᱜᱼᱚ ᱱᱚᱣᱟ ᱠᱚ ᱨᱮ ᱢᱤᱫ ᱵᱟᱨᱭᱟ ᱠᱟᱛᱷᱟ ᱞᱟᱹᱭ ᱛᱟᱞᱟᱝ ᱢᱮ
ᱦᱳᱭ ᱚᱱᱠᱟ ᱫᱚ ᱤᱧ ᱫᱟᱬᱟᱱ ᱫᱚᱧ ᱪᱟᱞᱟᱣ ᱵᱟᱲᱟ ᱟᱠᱟᱱ ᱜᱮᱭᱟ ᱡᱮᱢᱚᱱ ᱥᱟᱹᱣᱥᱟᱹ ᱦᱚᱸᱧ ᱫᱟᱬᱟᱧ ᱪᱟᱞᱟᱣ ᱟᱠᱟᱱ ᱜᱮᱭᱟ ᱟᱵᱚᱣᱟᱜ ᱱᱚᱛᱮ ᱟᱨ ᱦᱟᱱᱛᱮ ᱵᱟᱝᱜᱟᱞ ᱥᱮᱫ ᱤᱧ ᱪᱟᱞᱟᱣ ᱵᱟᱲᱟᱣ ᱟᱠᱟᱱ ᱜᱮᱭᱟ ᱢᱟᱱᱮ ᱩᱲᱤᱥᱥᱟ ᱯᱟᱦᱴᱟ ᱫᱚ ᱱᱟᱦᱟᱜ ᱤᱧ ᱫᱟᱬᱟᱱ ᱦᱟᱜ ᱵᱟᱹᱧ ᱪᱟᱞᱟᱣ ᱵᱟᱲᱟᱣ ᱟᱠᱟᱱᱟ ᱟᱨ ᱱᱤᱭᱟᱹ ᱟᱞᱮ ᱱᱚᱣᱟ ᱱᱚᱛᱮ ᱨᱮᱢᱟ ᱱᱟᱸᱜ ᱦᱮᱡ ᱵᱟᱲᱟ ᱦᱩᱭ ᱠᱟᱱ ᱫᱟᱬᱟᱵᱲᱟ ᱦᱩᱭ ᱠᱟᱱ ᱜᱮᱭᱟ ᱥᱮ ᱡᱷᱟᱹᱞ ᱡᱷᱟᱹᱞ ᱱᱟᱜ ᱚᱱᱠᱟ ᱪᱟᱞᱟᱣ ᱫᱚ ᱪᱟᱞᱟᱣ ᱵᱟᱲᱟ ᱦᱩᱭ ᱠᱟᱱ ᱜᱮᱭᱟ ᱚᱱᱠᱟ ᱫᱚ ᱦᱟᱜ ᱵᱟᱝᱜᱮ ᱦᱮᱸ ᱥᱮ ᱱᱤᱭᱟᱹ ᱠᱚᱨᱮᱱᱟᱜ ᱫᱚ ᱡᱩᱛᱚᱜᱮ ᱱᱟᱦᱟᱜ ᱚᱱᱠᱟᱱ ᱴᱷᱟᱸᱣ‌ ᱠᱚᱫᱚ ᱧᱮᱞ ᱟᱹᱜᱩ ᱦᱩᱭ ᱠᱟᱱᱟ ᱫᱟᱬᱟ ᱦᱚᱸ ᱪᱟᱞᱟᱣ ᱦᱩᱭ ᱠᱟᱱᱟ ᱦᱮᱸ ᱥᱮ ᱦᱳᱭ ᱟᱨ ᱟᱢᱫᱚ ᱚᱠᱟ ᱞᱮᱠᱟ ᱚᱱᱛᱮ ᱚᱠᱟ ᱥᱮᱫ ᱮᱢ ᱪᱟᱞᱟᱣ ᱵᱟᱲᱟᱣ ᱥᱮ ᱵᱟᱢ ᱵᱟᱲᱟᱣ ᱠᱟᱫᱟ
ᱱᱟ ᱠᱟ ᱟᱨ ᱫᱟᱬᱟ ᱢᱮᱱ ᱞᱮᱠᱷᱟᱱ ᱫᱚ ᱩᱱᱟᱹᱜ ᱫᱚ ᱵᱟᱹᱧ ᱫᱟᱬᱟᱱᱟ ᱛᱚᱵᱮ ᱢᱟᱡᱷᱮ ᱥᱟᱡᱷᱮ ᱚᱱᱠᱟ ᱫᱟᱬᱟ ᱦᱩᱭᱩᱜ ᱜᱮᱭᱟ ᱟᱨ ᱚᱱᱠᱟ ᱟᱹᱰᱤ ᱟᱭᱢᱟ ᱞᱟᱦᱟᱮ ᱚᱱᱠᱟ ᱫᱟᱬᱟᱱ ᱪᱟᱞᱟᱣ ᱦᱩᱭ ᱟᱠᱟᱱ ᱛᱟᱦᱮᱱᱟ ᱡᱟᱦᱟᱸ ᱫᱚ ᱫᱤᱜᱷᱟ ᱥᱮᱫ ᱪᱟᱞᱟᱣ ᱦᱩᱭ ᱞᱮᱱ ᱛᱮᱫ ᱛᱚ ᱚᱱᱠᱟᱜᱮ ᱟᱹᱰᱤ ᱟᱭᱢᱟ ᱡᱚᱴᱟᱣ ᱥᱮ ᱜᱟᱛᱮ ᱠᱚ ᱛᱟᱦᱮᱸᱠᱟᱱᱟ ᱡᱟᱦᱟᱸ ᱫᱚ ᱠᱚᱞᱮᱡᱽ ᱠᱚ ᱨᱮᱱ ᱠᱚ ᱛᱟᱦᱮᱸ ᱠᱟᱱᱟ ᱩᱱᱠᱩ ᱥᱟᱛᱮᱜᱤᱧ ᱪᱟᱞᱟᱣ ᱞᱮᱱᱟ ᱟᱨ ᱚᱱᱠᱟ ᱟᱹᱰᱤ ᱨᱟᱹᱥᱠᱟᱹᱧ ᱵᱩᱡᱽ ᱞᱮᱜᱼᱟ ᱱᱚᱝᱠᱟ ᱫᱟᱬᱟ ᱢᱟᱡᱷᱮ ᱥᱟᱡᱷᱮ ᱜᱟᱛᱮ ᱥᱟᱛᱮᱫ ᱢᱟᱱᱮ ᱨᱟᱹᱥᱠᱟᱹ ᱧᱚᱜ ᱵᱩᱡᱟᱹᱜᱼᱟ ᱜᱟᱛᱮ ᱠᱚ ᱛᱟᱦᱮᱸ ᱞᱮᱱᱠᱷᱟᱡ ᱟᱨ ᱱᱟᱣᱟ ᱱᱟᱣᱟ ᱡᱤᱱᱤᱥ ᱠᱚ ᱧᱮᱞ ᱨᱮᱱᱟᱜ ᱢᱤᱫᱴᱮᱱ ᱧᱟᱢᱚᱜᱼᱟ ᱥᱩᱡᱳᱜᱽ ᱡᱮ ᱱᱚᱣᱟ ᱠᱚ ᱪᱮᱫ ᱞᱮᱠᱟᱱ ᱡᱟᱭᱜᱟ ᱟᱹᱰᱤ ᱢᱚᱡᱽ ᱱᱚᱜ ᱱᱚᱝᱠᱟ ᱫᱟᱞᱟᱱ ᱪᱟᱞᱟᱣ ᱵᱟᱲᱟ ᱦᱩᱭ ᱟᱠᱟᱱ ᱜᱮᱭᱟ ᱟ ᱚᱨᱚᱜ ᱟᱢ ᱚᱱᱠᱟ ᱠᱟ ᱡᱟᱦᱟᱸ ᱚᱱᱠᱟᱱᱟᱜ ᱡᱟᱦᱟᱸ ᱡᱟᱭᱜᱟ ᱠᱟᱱ ᱛᱟᱢᱟ ᱢᱮᱱᱟᱜ ᱛᱟᱢᱟ ᱡᱟᱦᱟᱸ ᱫᱚ ᱫᱤᱥᱟᱹᱭᱮᱫᱟ ᱱᱤᱛᱚᱜ ᱟᱹᱰᱤ ᱡᱟᱦᱟᱸᱢ ᱪᱟᱞᱟᱣ ᱵᱟᱲᱟᱣ ᱠᱟᱱᱟ ᱚᱱᱠᱟᱱᱟᱜ ᱡᱟᱭᱜᱟ ᱡᱩᱫᱤ ᱫᱤᱥᱟᱹᱭᱮᱫ ᱠᱷᱟᱱ
ᱚᱱᱠᱟ ᱫᱚᱧ ᱵᱟᱹᱧ ᱫᱤᱥᱟᱹᱭᱮᱫ ᱠᱟᱱᱟ ᱪᱟᱞᱟᱣ ᱫᱚ ᱪᱟᱞᱟᱣ ᱠᱟᱱᱟ ᱧᱩᱛᱩᱢ ᱠᱚᱫᱚ ᱤᱧᱫᱚ ᱫᱚ ᱵᱟᱹᱧ ᱢᱚᱱᱮ ᱫᱚᱦᱚ ᱠᱟᱜᱼᱟ ᱥᱟᱺᱜᱤᱧ ᱨᱮᱱᱟᱜ ᱫᱚ ᱥᱩᱨ ᱠᱚᱨᱮᱱᱟᱜ ᱢᱟ ᱦᱟᱜ ᱢᱟ ᱢᱚᱱᱮᱱᱟᱜ ᱢᱮᱱᱟᱜ ᱜᱮ ᱢᱮᱱᱠᱷᱟᱱ ᱥᱟᱺᱤᱧᱱᱟᱜᱧ ᱢᱟᱱᱮ ᱰᱷᱮᱨ ᱱᱟᱜ ᱟᱯᱱᱟᱨ ᱦᱚᱸ ᱫᱟᱬᱟᱢᱟ ᱱᱟᱦᱟᱜ ᱵᱟᱝᱟ ᱚᱱᱮ ᱟᱹᱰᱤ ᱢᱟᱱᱮ ᱢᱤᱫ ᱵᱚᱪᱷᱚᱨ ᱯᱚᱨᱮ ᱯᱚᱨᱮ ᱪᱟᱞᱟᱣ ᱛᱚ ᱮᱱᱠᱷᱟᱱ ᱚᱱᱟ ᱫᱤᱱ ᱠᱚᱦᱚᱸ ᱚᱱᱟ ᱠᱚᱦᱚᱸ ᱩᱱᱟᱹᱜ ᱟᱨ ᱢᱚᱱᱮ ᱵᱟᱝᱠᱷᱟᱱ ᱚᱱᱠᱟᱱᱟᱜ ᱦᱟᱱᱟᱜ ᱫᱚ ᱚᱱᱟ ᱫᱚ ᱢᱩᱴ ᱨᱮᱢ ᱫᱚᱦᱚ ᱠᱟᱜᱼᱟ ᱡᱮ ᱚᱱᱟ ᱡᱟᱭᱜᱟ ᱥᱮ ᱚᱱᱟ ᱡᱟᱭᱜᱟ
ᱦᱳᱭ ᱮᱠᱟᱞ ᱮᱠᱟᱞ ᱦᱳᱭ ᱱᱚᱜᱼᱚ ᱱᱚᱝᱠᱟ ᱟᱨ ᱫᱟᱬᱟᱱ ᱢᱮᱱ ᱮᱠᱷᱟᱱ ᱱᱚᱝᱠᱟ ᱯᱟᱛᱟ ᱪᱷᱟᱛᱟ ᱫᱟᱬᱟᱱ ᱦᱚᱸ ᱦᱩᱭᱩᱜ ᱜᱮᱭᱟ ᱪᱮᱫ ᱞᱮᱠᱟ ᱟᱞᱮ ᱱᱚᱣᱟ ᱠᱚᱨᱮ ᱫᱚ ᱚᱱᱠᱟ ᱞᱟᱦᱟ ᱛᱮᱫᱚ ᱟᱭᱢᱟ ᱡᱟ ᱛᱲᱟ ᱠᱚ ᱯᱟᱛᱟ ᱠᱚ ᱚᱨᱠᱮᱥᱴᱟᱨ ᱠᱚ ᱦᱩᱭᱩᱜ ᱠᱟᱱ ᱛᱟᱦᱮᱱᱟ ᱟᱨ ᱟᱹᱰᱤ ᱟᱭᱢᱟ ᱜᱮ ᱪᱟᱞᱟᱣ ᱦᱩᱭᱩᱜ ᱠᱟᱱ ᱛᱟᱦᱮᱱ ᱜᱮᱭᱟ ᱥᱩᱨ ᱥᱩᱯᱩᱨ ᱠᱚᱨᱮ ᱦᱩᱭᱩᱜ ᱠᱟᱱ ᱫᱚ ᱪᱟᱞᱟᱣ ᱦᱩᱭᱩᱜ ᱛᱟᱦᱮᱱ ᱜᱮᱭᱟ ᱟᱫᱚ ᱱᱮᱛᱟᱨ ᱫᱚ ᱚᱱᱠᱟ ᱩᱱᱟᱹᱜ ᱵᱟᱝ ᱦᱩᱭᱩᱜ ᱠᱟᱱᱟ ᱛᱚ ᱡᱟᱦᱟᱸᱜ ᱜᱮ ᱢᱟᱱᱮ ᱵᱚᱪᱷᱚᱨ ᱢᱤᱫ ᱫᱷᱟᱣ ᱠᱚ ᱦᱩᱭᱩᱜᱼᱟ ᱚᱱᱟ ᱥᱩᱨ ᱥᱩᱯᱩᱨ ᱨᱮ ᱪᱟᱞᱟᱣ ᱦᱩᱭᱩᱜ ᱛᱟᱦᱮᱱ ᱜᱮᱭᱟ ᱚᱱᱟ ᱜᱟᱛᱮ ᱥᱟᱛᱮ ᱫᱟᱬᱟᱱ ᱱᱚᱜ ᱱᱚᱝᱠᱟ ᱯᱟᱛᱟ ᱧᱮᱞ ᱡᱟᱛᱨᱟ ᱧᱮᱞ ᱱᱚᱜᱼᱚ ᱱᱚᱝᱠᱟ ᱟᱢ ᱚᱝᱠᱟ ᱡᱟᱛᱨᱟ ᱯᱟᱛᱟ ᱧᱮᱞ ᱠᱚᱢ ᱪᱟᱞᱟᱣ ᱵᱟᱲᱟ ᱠᱟᱱᱟ
ᱵᱟᱝ ᱵᱟᱝ ᱤᱧ ᱫᱚ ᱡᱚᱛᱨᱟ ᱯᱟᱛᱟ ᱠᱚᱫᱚ ᱵᱟᱹᱧ ᱪᱟᱞᱟᱣ ᱵᱟᱲ ᱠᱟᱱᱟ ᱢᱟᱱᱮ ᱪᱟᱞᱟᱣ ᱫᱚ ᱟᱥᱮᱯᱟᱥᱮ ᱱᱚᱣᱟ ᱟᱰᱮᱯᱟᱥᱮ ᱠᱚᱨᱮ ᱫᱚᱧ ᱪᱟᱞᱟᱣ ᱵᱟᱲᱟ ᱠᱟᱱ ᱜᱮᱭᱟ ᱟᱞᱮ ᱡᱮᱢᱚᱱ ᱟᱞᱮ ᱟ ᱟᱹᱛᱩ ᱠᱷᱚᱱᱟᱜ ᱢᱤᱫ ᱦᱟᱱᱛᱮ ᱢᱤᱫ ᱞᱟᱯᱷᱟ ᱦᱟᱱᱛᱮ ᱪᱟᱞᱟᱣ ᱱᱮᱫᱩᱧ ᱪᱟᱞᱟᱣ ᱵᱟᱲᱟ ᱟᱠᱟᱱᱟ ᱮᱱᱠᱷᱟᱱ ᱥᱟᱺᱜᱤᱧ ᱥᱟᱺᱜᱤᱧ ᱵᱟᱹᱧᱟᱣ ᱵᱟᱲᱟ ᱟᱠᱟᱱᱟ ᱟᱞᱮ ᱦᱟᱜ ᱱᱚᱛᱮᱱᱟᱜ ᱡᱟᱦᱟᱸ ᱢᱮᱞᱟ ᱴᱮᱞᱟ ᱠᱚ ᱡᱟᱦᱟᱸ ᱦᱩᱭᱩᱜᱼᱟ ᱚᱠᱟ ᱦᱟᱸᱜ ᱠᱷᱚᱱᱟᱜ ᱵᱟᱹᱧ ᱪᱟᱞᱟᱣ ᱵᱟᱲᱟᱟᱣ ᱟᱠᱟᱱᱟ ᱡᱮ ᱥᱩᱨ ᱠᱷᱨᱮᱱᱟᱜ ᱫᱚᱧ ᱪᱟᱞᱟᱣ ᱟᱠᱟᱱ ᱜᱮᱭᱟ ᱡᱮᱢᱚᱱ ᱦᱩᱭᱩᱜ ᱠᱟᱱᱟ ᱚᱱᱟ ᱯᱷᱩᱴᱵᱚᱞ ᱮᱱᱮᱡ ᱥᱮ ᱡᱟᱦᱟᱱᱟᱜ ᱚᱱᱠᱟᱱᱟᱜ ᱤᱭᱟᱹ ᱥᱯᱳᱨᱴ ᱯᱨᱳᱜᱨᱟᱢ ᱠᱚ ᱦᱩᱭᱩᱜ ᱠᱟᱱ ᱚᱱᱟ ᱠᱚᱧ ᱪᱟᱞᱟᱣ ᱵᱟᱲᱟᱜ ᱜᱮᱭᱟ ᱦᱮᱸ ᱥᱮ ᱚᱱᱟ ᱠᱚᱫᱚ ᱦᱱᱟᱜ ᱟᱵᱚ ᱵᱷᱟᱜᱽ ᱦᱟᱛᱟᱣ ᱵᱟᱲᱟ ᱦᱩᱭᱵᱚᱱᱟ ᱥᱮ ᱦᱮᱸ ᱮᱱᱠᱷᱟᱱ ᱦᱟᱸᱜ ᱪᱟᱞᱟᱣ ᱵᱟᱲᱟ ᱦᱩᱭ ᱠᱟᱱᱟᱱ ᱜᱮᱭᱟ ᱚᱱᱠᱟᱱᱟᱜ ᱠᱚᱨᱮ ᱫᱚ ᱦᱟᱸᱜ ᱟᱨ ᱚᱱᱠᱟᱱ ᱤᱭᱟᱹ ᱠᱚᱨᱮ ᱫᱚ ᱵᱟᱝ ᱪᱟᱞᱟᱣ ᱦᱩᱭ ᱠᱟᱱᱟ ᱡᱟᱦᱟᱸᱠᱟ ᱟᱦᱮᱸᱫ ᱢᱟᱨᱟᱝ ᱢᱟᱨᱟᱝ ᱯᱨᱳᱜᱨᱟᱢ ᱥᱮ ᱡᱟᱛᱨᱟ ᱦᱩᱭᱩᱜ ᱠᱟᱱᱟ ᱡᱟᱛᱨᱟ ᱠᱚ ᱠᱚ ᱱᱟᱦᱟᱸᱜ ᱵᱟᱹᱧ ᱪᱟᱞᱟᱣ ᱵᱟᱲᱟ ᱠᱟᱱᱟ ᱟᱨ ᱱᱮᱛᱟᱨ ᱢᱟ ᱱᱟᱜ ᱡᱟᱛᱨᱟ ᱦᱚᱸ ᱚᱱᱠᱟᱱᱟᱜ ᱵᱟᱝ ᱦᱩᱭᱩᱜ ᱠᱟᱱᱟ ᱵᱚᱱᱫᱚ ᱵᱚᱱᱫᱚ ᱠᱟᱜ ᱠᱚ ᱦᱮᱸ ᱥᱮ
ᱦᱳᱭ ᱦᱳᱭ ᱦᱳᱭ ᱚᱱᱚ ᱚᱝᱠᱟ ᱤᱧ ᱦᱚᱸ ᱚᱱᱠᱟ ᱟᱸ ᱫᱟᱬᱟᱱ ᱢᱮᱱ ᱞᱮᱠᱷᱟᱱ ᱤᱧᱦᱚᱸ ᱱᱚᱝᱠᱟ ᱯᱷᱩᱴᱵᱚᱞ ᱠᱚᱫᱚᱧ ᱠᱷᱮᱞᱳᱜ ᱛᱟᱦᱮᱱ ᱜᱮᱭᱟ ᱟᱫᱚ ᱴᱩᱵ ᱚᱱᱠᱟ ᱫᱟᱬᱟᱱ ᱪᱟᱞᱟᱣ ᱦᱩᱭᱩᱜ ᱛᱟᱦᱮᱱ ᱜᱮᱭᱟ ᱟᱨ ᱴᱩᱨᱱᱟᱢᱮᱱᱴ ᱠᱚ ᱦᱩᱭᱩᱜᱼᱟ ᱢᱮᱪ ᱠᱚ ᱛᱟᱦᱮᱱᱟ ᱟᱨ ᱱᱚᱝᱠᱟ ᱟᱹᱻ ᱡᱩᱫᱤ ᱡᱟᱦᱟᱸᱭ ᱠᱚ ᱤᱫᱤᱧ ᱠᱷᱟᱡ ᱡᱮ ᱟᱨ ᱱᱚᱸᱰᱮ ᱠᱷᱮᱞ ᱜᱚᱲᱚ ᱟᱞᱮᱢᱮ ᱛᱟᱦᱚᱞᱮ ᱠᱟᱹᱴᱤᱡ ᱱᱩᱱᱟᱹᱜ ᱜᱟᱱᱞᱮ ᱮᱢᱟᱢᱟ ᱟᱨ ᱱᱚᱝᱠᱟ ᱡᱟᱦᱟᱸ ᱮᱴᱟᱜ ᱴᱤᱢ ᱥᱟᱛᱮᱜ ᱦᱚᱧ ᱪᱟᱞᱟᱜ ᱜᱮᱭᱟ ᱱᱚᱜ ᱱᱚᱝᱠᱟ ᱠᱟ ᱠᱟᱛᱮᱜ ᱤᱧᱟᱹᱜ ᱫᱟᱬᱟᱱ ᱦᱚᱸ ᱱᱚᱝᱠᱟ ᱠᱟᱛᱮ ᱛᱮᱜ ᱢᱟᱱᱮ ᱠᱷᱮᱞᱳᱰ ᱵᱟᱠᱷᱨᱟ ᱪᱟᱞᱟᱣ ᱠᱟᱛᱮᱫ ᱱᱚᱜ ᱱᱚᱝᱠᱟ ᱦᱚᱧ ᱫᱟᱞᱟ ᱫᱟᱬᱟᱱ ᱪᱟᱞᱟᱣ ᱵᱟᱲᱟ ᱦᱩᱭ ᱟᱠᱟᱱ ᱜᱮᱭᱟ ᱟ. ᱨᱠᱤ
ᱟᱪᱪᱷᱟ ᱟᱪᱪᱷᱟ ᱦᱳᱭ ᱟᱨ ᱥᱚᱢᱚᱭ ᱵᱤᱥᱮᱥ ᱫᱚ ᱜᱟᱛᱮ ᱠᱚ ᱧᱟᱢᱚᱜ ᱠᱷᱟᱱ ᱪᱟᱞᱟᱣ ᱦᱚᱸ ᱞᱟᱠ ᱩᱪᱤᱛ ᱠᱟᱱ ᱜᱮᱭᱟ ᱛᱚᱵᱮ ᱭᱟᱱᱟᱝ ᱩᱱᱠᱩ ᱦᱚᱸ ᱟᱢ ᱥᱟᱵ ᱠᱚ ᱡᱮ ᱞᱟᱹᱭᱟᱠᱚ ᱡᱮ ᱵᱟᱝᱭᱟ ᱱᱩᱭ ᱢᱮᱛᱟᱭ ᱠᱷᱟᱱ ᱪᱟᱞᱟᱜ ᱜᱮᱭᱟᱭᱮ ᱵᱷᱟᱞᱮ ᱟᱡ ᱩᱱᱟᱹᱜ ᱵᱟᱭ ᱫᱟᱬᱟᱱ ᱨᱮᱦᱚᱸ ᱟᱥᱮ ᱯᱟᱥᱮ ᱠᱚᱫᱚᱭ ᱜᱚᱲᱚ ᱠᱟᱱ ᱜᱮᱭᱟᱭ
ᱵᱟᱲᱟᱭ ᱜᱮᱭᱟ ᱦᱮᱸ ᱦᱳᱭ ᱟᱨ ᱡᱩᱫᱤ ᱱᱚᱝᱠᱟ ᱵᱷᱟᱞᱤ ᱧᱚᱜ-ᱮᱢ ᱠᱷᱮᱞᱳᱜ ᱠᱷᱟᱡ ᱫᱚ ᱠᱚ ᱢᱮᱱᱟᱼᱟ ᱱᱩᱭ ᱱᱚᱰᱮᱱᱤᱡ ᱢᱮᱱᱟᱭ ᱠᱟᱫᱮᱭᱟ ᱢᱤᱫᱴᱮᱱ ᱱᱩᱭ ᱧᱩᱛᱩᱢᱟᱱ ᱛᱚ ᱱᱩᱭ ᱵᱷᱟᱜᱮ ᱜᱮ ᱠᱷᱮᱞᱚᱜᱼᱟ ᱱᱩᱭ ᱵᱚᱱ ᱟᱹᱜᱩ ᱞᱮᱭ ᱠᱷᱟᱡ ᱵᱷᱟᱹᱜᱤᱜᱼᱟ ᱤᱱᱟᱹ ᱠᱷᱟᱡ ᱫᱚ ᱟᱵᱚᱣᱟᱜ ᱴᱤᱢ ᱥᱚᱠᱛᱚᱜᱼᱟ ᱟᱫᱚ ᱦᱚᱸᱜᱼᱚ ᱱᱚᱝᱠᱟ ᱦᱟᱱᱛᱮ ᱱᱟᱛᱮ ᱠᱚ ᱯᱷᱳᱱᱤᱧᱟᱹ ᱪᱟᱞᱟᱜ ᱤᱧ ᱛᱚ ᱱᱚᱜᱼᱚᱱᱠᱟ ᱠᱟᱛᱮ ᱟᱹᱰᱤ ᱟᱭᱢᱟ ᱥᱟᱺᱜᱤᱧ ᱦᱚᱧ ᱪᱟᱞᱟᱣ ᱵᱟᱲᱟ ᱠᱟᱱᱟ ᱛᱚ ᱱᱚᱜ-ᱚᱝᱠᱟ ᱠᱟᱛᱮᱫ ᱦᱚᱸ ᱫᱟᱬᱟᱱ ᱦᱩᱭᱩᱜ ᱛᱟᱦᱮᱱ ᱜᱮᱭᱟ ᱟᱨ ᱤᱧ ᱪᱟᱞᱟᱜ ᱛᱟᱦᱮᱱ ᱜᱮᱭᱟ ᱢᱟᱡᱷᱮ ᱢᱟᱡᱷᱮ᱾
ᱦᱳᱭ ᱦᱳᱭ ᱱᱤᱝᱠᱟᱹ ᱤᱝᱠᱟᱹ ᱫᱚ ᱪᱟᱞᱟᱣ ᱵᱟᱲᱟ ᱫᱚ ᱩᱪᱤᱛ ᱠᱟᱱ ᱜᱮᱭᱟ ᱦᱮᱸ ᱥᱮ ᱟᱨ ᱟᱹ ᱚᱲᱟᱜ ᱨᱮ ᱛᱟᱦᱮᱸ ᱦᱚᱸ ᱵᱟᱝ ᱴᱷᱤᱠ ᱠᱟᱱᱟ ᱠᱟᱹᱡ ᱫᱟᱬᱟᱵᱟᱲᱟ ᱫᱚ ᱢᱚᱱᱮ ᱯᱷᱟᱹᱨᱭᱟᱹ ᱞᱮᱠᱟ ᱫᱚ ᱚᱰᱚᱠᱚᱜ ᱫᱚ ᱞᱟᱹᱠᱛᱤ ᱠᱟᱱ ᱜᱮᱭᱟ, ᱫᱚᱢᱮ ᱫᱚ ᱱᱷᱟᱜ ᱵᱟᱝ ᱚᱱᱠᱟ ᱦᱳᱭ ᱚᱱᱠᱟ ᱫᱟᱬᱟᱱ ᱫᱚ ᱱᱟᱜ ᱵᱟᱝᱜᱮ ᱢᱟᱱᱮ ᱚᱱᱠᱟ ᱳᱭ ᱴᱟᱠᱴᱩᱠ ᱢᱟᱱᱮ ᱢᱚᱱᱮ ᱯᱷᱨᱮᱥ ᱞᱮᱠᱟ ᱫᱚ ᱪᱟᱞᱟᱜ ᱦᱚᱸ ᱴᱷᱤᱠ ᱜᱮᱭᱟ᱾
ᱦᱳᱭ ᱮᱠᱟᱞ ᱮᱠᱟᱞ ᱪᱮᱫᱟᱜ ᱥᱮ ᱥᱮ ᱢᱚᱱᱮ ᱢᱤᱫᱴᱮᱱ ᱯᱷᱟᱹᱨᱭᱟᱹ ᱨᱮᱭᱟᱜ ᱦᱚᱸ ᱞᱟᱹᱠᱛᱤ ᱢᱮᱱᱟᱜᱼᱟ ᱥᱮ ᱥᱟᱨᱟᱜ ᱠᱷᱚᱱ ᱡᱩᱫᱤ ᱚᱲᱟᱜ ᱨᱮᱢ ᱛᱟᱦᱮᱱᱟ ᱛᱚ ᱵᱷᱟᱹᱜᱤ ᱵᱟᱝ ᱵᱩᱡᱩᱜᱼᱟ ᱵᱳᱨᱤᱝ ᱵᱳᱨᱤᱝ ᱵᱩᱡᱩᱜᱼᱟ ᱟ ᱢᱟᱡᱷᱮ ᱥᱟᱡᱷᱮ ᱡᱩᱫᱤ ᱚᱱᱠᱟ ᱫᱟᱬᱟᱱᱮᱢ ᱪᱟᱞᱟᱜᱼᱟ, ᱡᱮ ᱵᱚᱞ ᱠᱷᱮᱞ ᱵᱟᱝ ᱯᱟᱛᱟ ᱧᱮᱞ ᱵᱟᱝ ᱡᱟᱦᱟᱱᱟᱜ ᱡᱟᱭᱜᱟ ᱧᱮᱞ ᱱᱚᱜᱼᱚᱱᱠᱟᱱᱟᱜ ᱫᱟᱬᱟᱱ ᱛᱚ, ᱱᱚᱣᱟ ᱫᱟᱬᱟᱱ ᱦᱚᱸ ᱪᱟᱞᱟᱜ ᱟᱹᱰᱤ ᱞᱟᱠᱛᱤ ᱠᱟᱱ ᱜᱮᱭᱟ ᱤᱱᱟᱹᱠᱷᱟᱱ ᱫᱚ ᱟᱢᱟᱜ ᱢᱚᱱᱮ ᱠᱚ ᱥᱟᱯᱷᱟᱜᱼᱟ ᱯᱷᱨᱮᱥ ᱜᱮᱢ ᱵᱩᱡᱟ᱾ ᱱᱚᱜᱼᱚ ᱱᱚᱣᱟ ᱞᱟᱹᱜᱤᱫ ᱢᱤᱫᱴᱮᱱ ᱟᱹᱰᱤ ᱫᱟᱬᱟᱱ ᱫᱚ ᱟᱹᱰᱤ ᱞᱟᱹᱠᱛᱤ ᱠᱟᱱ ᱜᱮᱭᱟ᱾
ᱦᱳᱭ ᱫᱟᱬᱟᱱ ᱵᱚᱞᱛᱮ ᱜᱮᱞᱮ ᱡᱮ ᱚᱱᱟ ᱯᱚᱨᱚᱵᱽ ᱯᱩᱱᱟᱹᱭ ᱠᱚᱨᱮᱜᱮ ᱫᱟᱬᱟᱱ ᱚᱱᱠᱟ ᱫᱚ ᱵᱟᱝᱟ ᱦᱮᱸ ᱥᱮ ᱟᱨᱚ ᱟᱹᱰᱤ ᱠᱤᱪᱷᱩ ᱚᱱᱟ ᱤᱭᱟᱹ ᱢᱮ ᱨᱮᱠᱚᱢ ᱢᱮᱱᱟᱜᱼᱟ ᱚᱱᱟ ᱫᱟᱬᱟ ᱨᱮᱱᱟᱜ ᱦᱚᱸ ᱥᱮ ᱡᱟᱦᱟᱸ ᱥᱮᱫ ᱪᱟᱞᱟᱜ ᱨᱮᱱᱟᱜ ᱦᱚᱸ᱾
ᱦᱳᱭ ᱮᱠᱟᱞ ᱮᱠᱟᱞ ᱤᱱᱟᱹ ᱛᱟᱭᱚᱢ ᱟᱞᱟᱝᱟᱜ ᱚᱠᱛᱚ ᱫᱚ ᱦᱟᱸᱜ ᱴᱷᱤᱠ ᱴᱷᱟᱠ ᱧᱚᱜ ᱜᱮ ᱪᱟᱞᱟᱜ ᱠᱟᱱᱟ ᱛᱚ ᱟᱨ ᱢᱤᱫᱴᱟᱝ ᱡᱟᱦᱟᱸ ᱴᱚᱯᱤᱠ ᱛᱟᱦᱮᱸ ᱠᱟᱱᱟ ᱚᱱᱟ ᱦᱚᱸᱞᱟᱝ ᱜᱟᱞᱢᱟᱨᱟᱣᱟ ᱥᱮ ᱟᱨ ᱱᱚᱛᱮ ᱜᱮᱞᱟᱝ ᱛᱷᱩᱠᱟᱹᱢᱟ? ᱮᱠᱟᱞ ᱮᱠᱟᱞ ᱞᱮ ᱟᱞᱟᱝᱟᱜ ᱡᱟᱦᱟᱸ ᱯᱚᱨᱮ ᱨᱮᱭᱟᱜ ᱫᱚ ᱚᱱᱟ ᱫᱚ ᱠᱟᱱ ᱛᱟᱞᱟᱝᱟ ᱠᱟᱹᱴᱤᱡ ᱜᱷᱟᱨᱚᱸᱡᱽ ᱱᱚᱜᱼᱚ ᱱᱚᱣᱟ ᱜᱷᱟᱨᱚᱸᱡᱽ ᱱᱤᱭᱮᱹ ᱜᱮᱞᱟᱝ ᱜᱟᱞᱢᱟᱨᱟᱣ ᱞᱮᱜᱮ ᱢᱤᱫ ᱵᱟᱨᱭᱟ ᱠᱟᱛᱷᱟ, ᱮᱸ ᱛᱚ ᱱᱚᱜᱼᱚ ᱱᱚᱝᱠᱟ ᱟᱵᱚᱫᱚ ᱥᱟᱢᱟᱡᱤᱠ ᱥᱮ ᱥᱟᱶᱛᱟ ᱡᱤᱭᱟᱹᱞᱤ ᱠᱟᱱᱟᱵᱚᱱ ᱢᱤᱫᱴᱮᱱ ᱜᱷᱟᱨᱚᱸᱡᱽ ᱫᱚ ᱛᱟᱦᱮᱱ ᱛᱟᱵᱚᱱ ᱜᱮᱭᱟ ᱟᱨ ᱱᱚᱜᱼᱚ ᱱᱚᱝᱠᱟ ᱜᱷᱟᱨᱚᱸᱡᱽ ᱟᱛᱮᱫ ᱡᱟᱦᱟᱸ ᱞᱮᱠᱟ ᱫᱟᱬᱟᱱ ᱯᱷᱟᱲᱟᱱ ᱮᱢ ᱪᱟᱞᱟᱣ ᱵᱟᱲᱟ ᱦᱩᱭ ᱠᱟᱱᱟ ᱪᱟᱞᱟᱣ ᱵᱟᱲᱟ ᱠᱟᱱᱟᱵᱤᱱ?
ᱜᱷᱟᱨᱚᱸᱡᱽ ᱟᱛᱮᱫ ᱫᱚ ᱱᱷᱟᱜ ᱱᱤᱛᱚᱜ ᱫᱚ ᱵᱟᱝ ᱪᱟᱞᱟᱣ ᱵᱟᱲᱟ ᱦᱩᱭ ᱠᱟᱱᱟ ᱢᱮᱫ ᱫᱷᱟᱣ ᱪᱟᱞᱟᱣ ᱦᱩᱭ ᱞᱮᱱᱟ ᱦᱟᱱᱛᱮ ᱤᱭᱟᱹ ᱥᱮᱫ ᱪᱟᱞᱟᱣ ᱦᱩᱭ ᱞᱮᱱᱟ ᱮᱴᱟᱜ ᱡᱟᱭᱜᱟ ᱥᱮᱫ ᱥᱟᱺᱜᱤᱧᱚᱜ ᱧᱩᱛᱩᱢ ᱤᱧ ᱦᱤᱲᱤᱧ ᱠᱟᱫᱟ ᱦᱮᱸᱥᱮ ᱚᱱᱛᱮ ᱪᱟᱞᱟᱣ ᱦᱩᱭ ᱞᱮᱱᱟ ᱱᱚᱣᱟ ᱯᱨᱳᱜᱨᱟᱢ ᱚᱱᱟ ᱵᱚᱸᱜᱟ ᱵᱩᱨᱩ ᱯᱨᱳ ᱯᱨᱳᱜᱨᱟᱢ ᱨᱮᱦᱚᱸ ᱪᱟᱞᱟᱣ ᱦᱩᱭᱱᱟ ᱟᱨ ᱚᱱᱟ ᱫᱚ ᱤᱭᱟᱹ ᱥᱟᱸᱜ ᱜᱮ ᱱᱷᱟᱜ ᱩᱸᱻ ᱜᱷᱟᱨᱚᱸᱡᱽ ᱦᱚᱲ ᱥᱟᱞᱟᱜ ᱜᱮ ᱱᱷᱟᱜ ᱟᱨ ᱚᱱᱠᱟ ᱦᱚᱱᱟᱜ ᱵᱟᱝ ᱪᱟᱞᱟᱣ ᱦᱩᱭ ᱠᱟᱱᱟ ᱟᱨ ᱢᱚᱱᱮ ᱦᱩᱭᱩᱜ ᱠᱟᱱᱟ ᱡᱮ ᱱᱤᱭᱟᱹᱵᱟᱨ ᱨᱮ ᱮᱸᱻ ᱱᱷᱟᱜ ᱪᱟᱞᱟᱜ ᱨᱮᱱᱟᱜ ᱴᱟᱨᱜᱮᱴ ᱢᱚᱱᱮ ᱦᱩᱭ ᱠᱟᱱᱟ ᱡᱮ ᱵᱟᱝ